ᱦᱮᱞᱳᱣ᱾
ᱦᱮᱸ, ᱡᱚᱦᱟᱨ ᱜᱮ ᱜᱚᱝᱠᱮ᱾
ᱦᱮᱸ ᱜᱚᱝᱠᱮ ᱡᱚᱦᱟᱨ ᱜᱮ, ᱛᱟᱦᱚᱞᱮ ᱱᱟᱯᱟᱭ
ᱦᱮᱸ ᱱᱟᱯᱟᱭ ᱜᱮ, ᱩᱸ ᱟᱢᱜᱮ ᱪᱮᱜ ᱞᱮᱠᱟ?
ᱦᱮᱸ ᱤᱧ ᱦᱚᱸ ᱱᱟᱯᱟᱭ ᱜᱮ, ᱚᱲᱟᱜ ᱥᱮᱫ ᱨᱮᱜᱮ ᱢᱮᱱᱟᱜ ᱢᱮᱭᱟ?
ᱦᱮᱸ, ᱱᱚᱱᱛᱮ ᱤᱭᱟᱹ ᱱᱚᱛᱮ ᱪᱤᱜ ᱠᱚ ᱢᱮᱱᱟ? ᱠᱩᱞᱦᱤ ᱢᱩᱪᱟᱹᱜ ᱥᱮᱜ᱾
ᱟ ᱛᱟᱦᱚᱞᱮ ᱚᱲᱟᱜ ᱠᱚᱨᱮ ᱦᱚᱸᱠᱚ ᱱᱟᱯᱟᱭ ᱵᱟᱲᱟ ᱜᱮᱭᱟ?
ᱦᱮᱸ, ᱚᱲᱟᱜ ᱠᱚᱨᱮ ᱦᱚᱸ ᱱᱟᱯᱟᱭ ᱜᱮ, ᱟᱯᱮ ᱜᱮ ᱪᱮᱜ ᱞᱮᱠᱟ?
ᱟᱞᱮ ᱦᱚᱸ ᱱᱤᱛᱚᱜ ᱫᱚ ᱪᱟᱸᱫᱽ ᱵᱚᱸᱜᱟᱣᱟᱜ ᱫᱟᱭᱟ ᱛᱮ ᱱᱤᱛᱜ ᱢᱟᱛᱚ ᱱᱟᱯᱟᱭ ᱜᱮ᱾ ᱟᱥᱥᱟ᱾ ᱟᱪᱪᱷᱟ ᱛᱮᱦᱮᱧᱟᱜ ᱜᱟᱯᱟᱞᱢᱟᱨᱟᱣ ᱟᱠᱷᱲᱟ ᱫᱚ ᱦᱟᱸᱜ ᱤᱧ ᱜᱤᱧ ᱤᱭᱮᱜ ᱮᱛᱚᱦᱚᱯᱮᱜ ᱛᱞᱟᱝᱟ᱾
ᱦᱮᱸ ᱦᱮᱸ ᱮᱛᱚᱦᱚᱯ ᱮᱛᱚᱦᱚᱵ ᱛᱟᱞᱟᱝ ᱢᱮ᱾
ᱛᱮᱦᱤᱧᱟᱜ ᱜᱟᱯᱟᱞᱢᱟᱨᱟ ᱟᱠᱷᱲᱟ ᱫᱚ ᱢᱤᱜᱴᱟᱝ ᱡᱤᱱᱤᱥ ᱡᱟᱦᱟᱸ ᱟᱵᱚᱣᱟᱜ ᱥᱟᱱᱛᱟᱲᱟᱜ ᱤᱭᱟᱹ ᱨᱮ ᱥᱚᱢᱟᱡ ᱨᱮ ᱡᱟᱦᱟᱸᱴᱟᱜ ᱧᱮᱞᱚᱜ ᱠᱟᱱᱟ᱾
ᱦᱮᱸ᱾
ᱱᱚᱣᱟ ᱦᱚᱼᱚᱭ ᱦᱟᱸᱜ ᱱᱚᱣᱟ ᱫᱚ ᱡᱩᱱ ᱪᱟᱸᱫᱚ ᱪᱟᱞᱟᱜ ᱠᱟᱱᱟ᱾ ᱱᱚᱣᱟ ᱛᱤᱨᱤᱥᱮ ᱡᱩᱱ ᱦᱤᱞᱳᱜ ᱱᱚᱝᱠᱟ ᱦᱚᱸ ᱧᱮᱞᱚᱜ ᱠᱟᱱᱟ ᱟᱭᱢᱟ ᱜᱟᱱ ᱴᱚᱴᱷᱟ ᱨᱮ᱾ ᱛᱤᱨᱤᱥᱮ ᱡᱩᱱ ᱦᱤᱞᱳᱜ ᱥᱟᱱᱛᱟᱲ ᱟᱛᱩ ᱠᱚᱨᱮ ᱫᱚ᱾ ᱚᱨᱠᱮᱥᱴᱟᱨ ᱠᱚᱠᱚ ᱟᱹᱜᱩᱭ ᱫᱟ, ᱟᱫᱚ ᱱᱚᱣᱟ ᱫᱚ ᱦᱳᱭ, ᱟᱫᱚ ᱱᱚᱣᱟ ᱫᱚ ᱥᱟᱱᱛᱟᱲᱟᱜ ᱥᱚᱢᱟᱡᱽ ᱨᱮ ᱥᱮ ᱥᱟᱱᱛᱟᱲ ᱠᱚ ᱞᱟᱹᱜᱤᱫ ᱛᱮ ᱱᱚᱣᱟ ᱫᱚ ᱟᱢᱟᱜ ᱩᱭᱦᱟᱹᱨ ᱛᱮ ᱱᱚᱣᱟ ᱫᱚ ᱛᱤᱱᱟᱹᱜ ᱴᱟ ᱱᱟᱯᱟᱭᱚᱜ ᱠᱟᱱᱟ ᱥᱮ ᱛᱤᱱᱟᱹᱜ ᱴᱟ ᱵᱟᱹᱲᱤᱡᱚᱜ ᱠᱟᱱᱟ?
ᱩᱸ ᱟᱨᱠᱮᱥᱴᱟ ᱠᱚᱫᱚ ᱧᱮᱞ ᱞᱮᱠᱷᱟᱡ ᱫᱚ ᱵᱟᱝ ᱱᱟᱯᱟᱭᱚᱜ ᱠᱟᱱᱟ ᱱᱚᱣᱟ ᱠᱚᱫᱚ᱾ ᱱᱚᱣᱟ ᱠᱚᱫᱚ ᱵᱟᱝ ᱡᱩᱛᱩᱜ ᱠᱟᱱᱟ᱾
ᱟᱪᱪᱷᱟ ᱚᱱᱟ ᱟᱯᱮ ᱟᱛᱩ ᱥᱳᱨ ᱥᱳᱯᱳᱨ ᱠᱚᱨᱮ ᱥᱮ ᱪᱮᱫ ᱚᱱᱠᱟ ᱦᱩᱭ ᱵᱟᱲᱟ ᱠᱟᱱᱟ ᱚᱱᱟ ᱠᱚ ᱠᱟᱹᱴᱤᱡ ᱮ ᱞᱟᱹᱭ ᱛᱟᱞᱟᱝ ᱢᱮ᱾
ᱟᱞᱮ ᱦᱮᱸ ᱟᱞᱮ ᱴᱷᱮᱡ ᱦᱚᱸ ᱟᱞᱮᱥᱮᱜ ᱨᱮ ᱦᱩᱭᱩᱜ ᱜᱮᱭᱟ ᱢᱮᱱᱠᱷᱟᱱ ᱛᱷᱚᱲᱟ ᱥᱟᱺᱜᱤᱧ ᱧᱚᱜ ᱨᱮᱧ ᱟᱸᱡᱚᱢ ᱠᱟᱫᱟ ᱟᱞᱮ ᱠᱷᱚᱡ ᱛᱷᱚᱲᱟ ᱥᱟᱺᱤᱧ ᱧᱚᱜ ᱨᱮ᱾
ᱚᱱᱛᱮ ᱨᱮ ᱟᱨᱠᱮᱥᱴᱟ ᱚᱝᱠᱟ ᱦᱳᱭ ᱧᱚᱜᱚᱜᱼᱟ᱾ ᱚᱝᱠᱟ ᱰᱟᱸᱥ ᱯᱟᱥ ᱫᱚ ᱚᱝᱠᱟ ᱵᱟᱦᱨᱮ ᱠᱷᱚᱡ ᱠᱚ ᱟᱹᱜᱩ ᱵᱟᱲᱟ ᱠᱚᱣᱟ᱾
ᱟᱥᱥᱟ ᱟᱥᱥᱟ᱾
ᱟᱫᱚ, ᱟᱸᱡᱚᱢ ᱠᱟᱹᱫᱟᱹᱧ ᱡᱮ ᱟᱫᱚ ᱧᱮᱛᱟ-ᱧᱤᱛᱚᱜ ᱫᱚᱠᱚ ᱢᱮᱱ ᱫᱟ ᱮᱸ ᱚᱱᱟ ᱠᱚ ᱵᱚᱱᱫᱚ ᱠᱚ ᱢᱮᱱ ᱢᱮᱱᱮᱜ ᱠᱟᱱ ᱜᱮᱭᱟ, ᱟᱫᱚ ᱪᱮᱠᱟᱜ ᱠᱟᱱᱟ ᱠᱚ ᱚᱸᱰᱮ ᱵᱚᱱᱫᱚᱭ ᱫᱟᱠᱚ ᱥᱮ ᱵᱟ ᱠᱚ ᱵᱚᱱᱫᱚᱭ ᱫᱟ ᱩᱱᱟᱹᱜ ᱠᱷᱚᱵᱚᱨ ᱵᱟᱹᱧ ᱟᱸᱡᱚᱢ ᱠᱟᱼᱟ᱾
ᱦᱩᱸ ᱟᱫᱚ ᱦᱟᱸᱜ ᱱᱚᱣᱟ ᱤᱫᱤ ᱠᱟᱛᱮ ᱤᱧ ᱦᱟᱸᱜ ᱠᱷᱟᱴᱚ ᱛᱮᱦᱟᱸᱜ ᱤᱧ ᱞᱟᱹᱭ ᱛᱟᱞᱟᱝᱼᱟ ᱾
ᱦᱮᱸ ᱦᱮᱸ
ᱱᱚᱣᱟ ᱤᱫᱤ ᱠᱮᱛᱮ ᱫᱚ, ᱟᱨ ᱥᱟᱱᱛᱟᱲᱟᱜᱼᱼ ᱟᱹᱛᱩ ᱨᱮ, ᱱᱚᱣᱟ ᱛᱤᱨᱤᱥᱮ ᱡᱩᱱ ᱞᱮᱠᱟᱱᱟᱜ ᱟ ᱫᱤᱱ ᱨᱮᱫᱚ ᱟᱵᱚᱣᱟᱜ ᱫᱚᱼᱼ ᱱᱚᱣᱟᱴᱟᱜ ᱫᱤᱱ ᱠᱚᱨᱮ ᱫᱚ ᱚᱨᱜᱮᱥᱴᱟᱨ ᱠᱚᱫᱚ ᱟᱜᱩ ᱫᱚ ᱵᱟᱝ ᱞᱟᱹᱠᱛᱤᱜ ᱠᱟᱱ ᱛᱟᱵᱚᱱᱟ ᱾ ᱟᱵᱚ ᱫᱚᱼᱼ ᱟᱫᱚ ᱟᱛᱩ ᱠᱚᱨᱮᱱ ᱦᱚᱲ ᱱᱚᱣᱟ ᱵᱟᱝᱠᱚ ᱵᱩᱡᱷᱟᱹᱣ ᱫᱟᱲᱮᱭᱟᱜ ᱠᱟᱱ ᱛᱟᱸᱦᱮᱫ ᱡᱚᱠᱷᱚᱱ ᱠᱚ ᱟᱹᱜᱩᱭᱮᱫ ᱛᱟᱸᱦᱮᱫ ᱚᱨᱠᱮᱥᱴᱟᱨ ᱡᱮ ᱱᱚᱣᱟᱴᱟᱜ ᱫᱤᱱ ᱠᱚᱫᱚ ᱟᱵᱚᱣᱟᱜ ᱫᱚ ᱨᱟᱹᱥᱠᱟᱹ ᱨᱮᱱᱟᱜ ᱠᱟᱱᱟ ᱥᱮ ᱫᱩᱠ ᱨᱮᱱᱟᱜ ᱠᱟᱱᱟ ᱾ ᱟᱫᱚ ᱡᱚᱠᱷᱚᱱ ᱜᱟᱹᱦᱤᱨ ᱠᱷᱚᱱ ᱜᱟᱹᱦᱤᱨ ᱠᱷᱚᱸᱫᱽᱨᱚᱝ ᱠᱚ ᱮᱛᱚᱦᱚᱵ ᱮᱫᱟ, ᱟᱫᱚ ᱛᱚᱠᱷᱚᱱ ᱠᱚ ᱵᱩᱡᱽ ᱫᱟᱨᱮᱭᱟᱜ ᱠᱟᱱᱟ ᱡᱮ ᱵᱟᱝᱟ ᱱᱚᱣᱟ ᱫᱚ ᱟᱵᱚᱣᱟᱜ ᱫᱚ ᱢᱤᱫᱴᱟᱝ ᱫᱩᱠ ᱨᱮᱱᱟᱜ ᱫᱤᱱ ᱠᱟᱱᱟ ᱾ ᱟᱫᱚ ᱱᱚᱣᱟ ᱟᱵᱚᱣᱟᱜ ᱫᱩᱠᱼᱼ ᱫᱩᱠ ᱨᱮᱱᱟᱜ ᱫᱤᱱ ᱨᱮᱫᱚᱼᱼ ᱱᱚᱝᱠᱟ ᱚᱨᱜᱮᱥᱴᱟᱨ ᱠᱚᱫᱚ ᱚᱨᱜᱮᱥᱴᱟᱨ ᱠᱚ ᱟᱹᱜᱩ ᱠᱟᱛᱮᱫ ᱱᱚᱝᱠᱟ ᱫᱚ ᱵᱟᱝᱵᱚ ᱨᱟᱹᱥᱠᱟᱹᱭᱟ ᱾ ᱱᱚᱣᱟ ᱫᱚ ᱢᱤᱫᱴᱟᱝ ᱟᱵᱚᱣᱟᱜ ᱫᱚᱼᱼ ᱢᱤᱫᱴᱟᱝ ᱥᱚᱱᱢᱟᱱ ᱥᱟᱞᱟᱜ ᱛᱮ ᱱᱚᱣᱟᱴᱟᱜ ᱫᱤᱱ ᱫᱚ ᱱᱚᱝᱠᱟ ᱵᱚ ᱯᱟᱞᱚᱱᱟ ᱾ ᱟᱨ ᱱᱤᱛᱚᱜ ᱫᱚ ᱚᱱᱟᱛᱮ ᱧᱮᱞᱚᱜ ᱠᱟᱱᱟ, ᱡᱮ ᱞᱟᱦᱟᱛᱮ ᱡᱟᱦᱟᱸ ᱞᱮᱠᱟ ᱚᱨᱜᱮᱥᱴᱟᱨ ᱠᱚᱵᱚ ᱟᱹᱜᱩᱭᱮᱫ ᱛᱟᱸᱦᱮᱫ ᱱᱤᱛᱚᱜ ᱫᱚ ᱚᱱᱟ ᱠᱚᱫᱚᱼᱼ ᱵᱚᱱ ᱫᱚ ᱦᱟᱛᱟᱲ ᱠᱟᱱᱟ
ᱮᱠᱫᱚᱢ ᱵᱚᱱᱫᱚ ᱦᱩᱸ
ᱟᱨ ᱱᱚᱣᱟ ᱠᱚ ᱫᱤᱱ ᱨᱮᱫᱚ ᱡᱟᱦᱟᱸᱭ ᱟᱵᱚ ᱠᱷᱟᱹᱛᱤᱨ ᱡᱟᱦᱟᱸᱭ ᱠᱚ ᱞᱟᱹᱲᱦᱟᱹᱭ ᱟᱠᱟᱫᱟ ᱦᱩᱞᱜᱟᱹᱨᱤᱭᱟᱹ ᱠᱚ, ᱟᱨ ᱩᱱᱠᱩ ᱫᱚᱼᱼ ᱟᱵᱚ ᱞᱟᱹᱜᱤᱫ ᱠᱚ ᱞᱟᱹᱲᱦᱟᱹᱭ ᱟᱠᱟᱜᱼᱟ ᱟᱵᱚ ᱫᱚ ᱚᱱᱟᱴᱟᱜ ᱩᱱᱠᱩᱣᱟᱜ ᱥᱨᱫᱷᱟ ᱮᱢ ᱫᱤᱱ ᱨᱮᱼᱼ ᱟᱨ ᱟᱵᱚ ᱫᱚ ᱡᱩᱫᱤ ᱵᱚ ᱨᱟᱹᱥᱠᱟᱹᱭᱟ ᱛᱟᱞᱦᱮ ᱱᱚᱣᱟ ᱫᱚ ᱱᱟᱯᱟᱭ ᱵᱟᱝ ᱠᱟᱱᱟ ᱥᱮ ᱾
ᱮᱠᱫᱚᱢ ᱵᱟᱝ ᱡᱩᱛᱩᱜ ᱠᱟᱱᱟ ᱟᱫᱚ ᱚᱱᱠᱟᱱᱟᱜ ᱫᱤᱱᱨᱮ ᱟᱵᱚ ᱵᱚᱱ ᱨᱟᱹᱥᱠᱟᱹᱭ ᱠᱷᱟᱡ ᱫᱚ, ᱦᱮᱸ ᱨᱟᱹᱥᱠᱟᱹ ᱫᱤᱱ ᱦᱚᱸ ᱮᱴᱟᱜ ᱫᱤᱱ ᱢᱮᱱᱟᱜ ᱛᱟᱵᱚᱱ ᱜᱮᱭᱟ ᱾ ᱦᱮᱸᱥᱮ ᱵᱟᱝ?
ᱦᱳᱭ ᱦᱳᱭ
ᱤᱧ ᱦᱚᱸ ᱱᱚᱣᱟᱧ ᱢᱮᱱᱮᱫ ᱠᱟᱱ ᱜᱮᱭᱟ, ᱱᱤᱛᱚᱜ ᱵᱚᱞᱮ ᱡᱷᱚᱛᱼᱼ ᱡᱚᱛᱚ ᱦᱚᱲ ᱵᱚᱱ ᱵᱩᱡᱮᱫ ᱠᱟᱱ ᱜᱮᱭᱟ ᱱᱚᱣᱟ ᱫᱚ ᱵᱟᱝ ᱡᱩᱛᱩᱜ ᱠᱟᱱᱟ ᱡᱩᱛ ᱫᱚ ᱾
ᱦᱚᱭ ᱟᱢᱟᱜ ᱟᱢ ᱡᱟᱦᱟᱱᱟᱜ ᱤᱧ ᱴᱷᱮᱱ ᱠᱷᱚᱱ ᱵᱟᱲᱟᱭ ᱛᱮᱱᱟᱜ ᱢᱮᱱᱟᱜ ᱠᱷᱟᱱ ᱠᱩᱞᱤᱧ ᱢᱮ ᱾
ᱟᱪᱪᱷᱟ ᱟᱪᱪᱷᱟ ᱟᱯᱮᱥᱮᱫ ᱫᱚ ᱪᱮᱫᱞᱮᱠᱟ ᱦᱟᱸ ᱞᱟᱦᱟ ᱫᱚ ᱚᱨᱠᱮᱥᱴᱨᱟ ᱦᱩᱭ ᱵᱟᱲᱟᱜ ᱠᱟᱱ ᱛᱟᱸᱦᱮᱫ-ᱟ ᱥᱮ ᱥᱮ ᱪᱮᱫ ᱞᱮᱠᱟ ᱥᱮ ᱵᱟᱝ ᱜᱮ
ᱦᱳᱭ ᱦᱟᱸᱜ ᱞᱟᱦᱟ ᱛᱮᱫᱚ ᱠᱟᱹᱴᱤᱡ ᱮᱸ ᱚᱱᱟ ᱠᱚᱫᱚ ᱧᱮᱞ ᱵᱟᱲᱟᱜ ᱠᱟᱱ ᱜᱮ ᱛᱟᱦᱮᱱᱟ ᱾ ᱡᱟᱹᱥᱛᱤ ᱠᱟᱛᱮ ᱜᱮ ᱦᱟᱸᱜ ᱧᱮᱞ ᱵᱟᱲᱟᱜᱼᱼ ᱛᱟᱦᱮᱱᱟ, ᱟᱫᱚ ᱱᱤᱛᱚᱜ ᱫᱚ ᱚᱱᱟ ᱠᱚᱫᱚ ᱤᱭᱟᱹ ᱜᱚᱫ ᱟᱠᱟᱱᱟ ᱠᱚᱢ ᱜᱚᱫ ᱟᱠᱟᱱᱟ ᱾ ᱟᱫᱚ ᱦᱚᱜᱼᱚᱭ ᱱᱟ ᱦᱚᱭ ᱢᱟᱹᱡᱷᱤ ᱯᱟᱨᱜᱟᱱᱟ ᱠᱚ ᱥᱟᱞᱟᱜ ᱫᱩᱲᱩᱵ ᱛᱤᱸᱜᱩ ᱛᱮᱼᱼ ᱟᱨ ᱩᱱᱠᱩ ᱠᱚᱣᱟᱜ ᱞᱟᱹᱭ ᱠᱟᱛᱷᱟ ᱛᱮ ᱩᱱᱠᱩ ᱠᱚᱣᱟᱜ ᱵᱩᱡᱷᱟᱹᱣ ᱛᱮ, ᱡᱮ ᱱᱚᱣᱟ ᱫᱚ ᱟᱵᱚᱣᱟᱜ ᱨᱟᱹᱥᱠᱟᱹ ᱫᱤᱱ ᱫᱚᱼᱼ ᱵᱟᱝ ᱠᱟᱱᱟ ᱱᱚᱣᱟ ᱫᱚ ᱟᱵᱚᱣᱟᱜ ᱫᱩᱠ ᱨᱮᱱᱟᱜ ᱫᱤᱱ ᱠᱟᱱᱟ, ᱟᱨ ᱱᱚᱣᱟᱴᱟᱜ ᱫᱤᱱ ᱨᱮᱫᱚ ᱟᱵᱚ ᱫᱚ ᱱᱚᱝᱠᱟ ᱫᱚ ᱚᱱᱟ ᱠᱚᱫᱚ ᱵᱟᱝ ᱠᱚ ᱤᱭᱟᱹᱭᱟ ᱾ ᱵᱟᱝᱵᱚ ᱯᱟᱞᱚᱱ ᱞᱮᱠᱷᱟᱱᱜᱮ ᱵᱷᱟᱹᱜᱤᱜᱼᱟ, ᱦᱚᱭ ᱱᱚᱣᱟ ᱫᱚ ᱢᱤᱫᱼᱼ ᱴᱟᱝ ᱩᱱᱠᱩᱣᱟᱜ ᱜᱩᱱᱢᱟᱱᱟᱜ ᱮᱢ ᱠᱟᱛᱮ ᱜᱮ ᱱᱚᱣᱟᱴᱟᱜ ᱫᱤᱱ ᱫᱚᱵᱚ ᱯᱟᱨᱚᱢ ᱢᱟ ᱾
ᱦᱮᱸ ᱦᱮᱸ ᱦᱮᱸ ᱦᱮᱸ
ᱦᱮᱸ ᱡᱟᱨᱚᱣᱟᱜ ᱜᱮᱭᱟᱵᱚᱱ ᱰᱷᱮᱨᱛᱮ ᱢᱮᱱᱠᱷᱟᱱ ᱚᱱᱟ ᱠᱚ ᱪᱮᱫ ᱠᱚ ᱠᱟᱱᱟ, ᱦᱮᱸ ᱢᱟᱞᱟ ᱠᱚ ᱤᱭᱟᱹ ᱠᱚ ᱦᱚᱨᱚᱜ ᱚᱱᱟ ᱠᱚᱫᱚ ᱴᱷᱤᱠ ᱜᱮᱭᱟ।
ᱪᱮᱫ ᱞᱮᱠᱟ?
ᱢᱚᱛᱞᱚᱵ ᱡᱟᱨᱣᱟᱜ ᱢᱚᱛᱞᱚᱵ ᱡᱟᱨᱣᱟᱜ ᱟᱵᱚᱱ ᱰᱷᱤᱨ ᱫᱚ ᱰᱷᱤᱨ ᱜᱤ। ᱦᱚᱲ ᱫᱚ ᱡᱮᱢᱚᱱ ᱵᱟᱵᱚᱱ ᱵᱟᱵᱚᱱ ᱠᱚᱢᱚᱜ-ᱟ ᱦᱚᱲ ᱠᱚᱫᱚ, ᱮᱱᱦᱤᱞᱚᱜ ᱫᱚ ᱰᱷᱤᱨ ᱠᱮ ᱰᱷᱤᱨ ᱛᱮ ᱮᱫᱚᱢ ᱦᱚᱲ ᱵᱚᱱ ᱡᱟᱨᱣᱟᱜᱼᱟ।
ᱦᱳᱭ।
ᱟᱫᱚ ᱥᱟᱡᱟᱣ ᱥᱟᱯᱲᱟᱣ ᱫᱚ ᱪᱮᱫ ᱞᱮᱠᱟ ᱚᱱᱛᱮ? ᱛᱤ ᱟᱴᱷᱤᱠ ᱠᱟᱱᱟ ᱛᱚ ᱱᱤᱛᱚᱜ।
ᱱᱤᱛᱚᱜ ᱫᱚ ᱦᱟᱸᱜ ᱡᱟᱸᱦᱟ ᱞᱮᱠᱟ ᱦᱟᱸᱜ ᱱᱚᱜᱼᱚᱭ ᱟᱨ ᱠᱤᱪᱷᱩ ᱫᱤᱱ ᱠᱷᱟᱱ ᱜᱮ ᱦᱟᱸᱜ ᱥᱮᱴᱮᱨᱚᱜ ᱠᱟᱱ ᱛᱟᱵᱚᱱᱟ ᱾ ᱚᱱᱟ ᱦᱚᱛᱮ ᱛᱮ ᱦᱟᱸᱜ ᱱᱚᱣᱟ ᱫᱚ ᱦᱟᱸᱜ ᱟᱛᱩ ᱟᱛᱩ ᱦᱚᱸ ᱱᱤᱛᱚᱜ ᱫᱚᱠᱚ ᱢᱟᱱᱟᱣ ᱮᱫᱟ।
ᱦᱮᱸ।
ᱟᱫᱚ ᱡᱚᱠᱷᱚᱱ ᱚᱱᱟ ᱨᱮᱱᱟᱜ ᱱᱟᱜᱟᱢ ᱠᱟᱛᱷᱟ ᱠᱚ ᱵᱟᱲᱟᱭ ᱧᱟᱢ ᱠᱮᱫᱟ ᱥᱟᱱᱛᱟᱲ ᱠᱚ ᱟᱫᱚ ᱱᱤᱛᱚᱜ ᱫᱚ ᱚᱱᱟ ᱠᱷᱟᱹᱛᱤᱨ ᱟᱹᱛᱩ ᱟᱹᱛᱩ ᱵᱚᱱ ᱢᱟᱱᱟᱣᱮᱫᱼᱟ ᱾ ᱟᱫᱚ ᱞᱟᱦᱟ ᱛᱮᱦᱚᱸ ᱡᱟᱸᱦᱟᱭ ᱠᱚᱣᱟᱜ ᱵᱟᱲᱟᱭ ᱛᱟᱸᱦᱮ ᱠᱟᱱᱟ ᱦᱳᱭ, ᱟᱫᱚ ᱞᱟᱦᱟ ᱠᱚ ᱛᱮ ᱡᱟᱸᱦᱟᱭ ᱠᱚᱣᱟᱜ ᱱᱟᱜᱟᱢ ᱵᱟᱲᱟᱭ ᱛᱟᱸᱦᱮ ᱠᱟᱱᱟ।
ᱦᱮᱸ।
ᱮ ᱩᱱᱠᱩ ᱜᱮ ᱮᱠᱢᱟᱛᱨᱚ ᱠᱚ ᱟ ᱱᱚᱣᱟ ᱠᱚᱫᱚ ᱠᱚ ᱠᱚ ᱢᱟᱱᱟᱣ ᱮᱫ ᱛᱟᱸᱦᱮᱫ᱾ ᱟᱫᱚ ᱱᱤᱛᱚᱜ ᱫᱚ ᱡᱮᱦᱮᱛᱩ ᱤᱛᱩᱱ ᱟᱥᱲᱟ ᱠᱷᱚᱱᱟᱜ ᱮᱛᱚᱦᱚᱵ ᱠᱟᱛᱮ ᱡᱮᱜᱮᱫ ᱵᱤᱫᱽᱫᱟᱹᱜᱟᱲ ᱦᱟᱹᱵᱤᱡ ᱛᱮ ᱱᱚᱣᱟ ᱚᱞᱚᱜ ᱯᱟᱲᱦᱟᱣ ᱪᱟᱹᱞᱩ ᱟᱠᱟᱱᱟ। ᱟᱨ ᱱᱚᱣᱟ ᱚᱞ ᱯᱟᱲᱦᱟᱣ, ᱚᱱᱟ ᱫᱟᱨᱟᱭ ᱛᱮᱜᱮ ᱩᱱᱠᱩᱣᱟᱜ ᱟᱨ ᱡᱟᱸᱦᱟ ᱦᱩᱞ ᱜᱟᱹᱨᱤᱭᱟ ᱠᱚᱣᱟᱜ ᱱᱟᱜᱟᱢ ᱠᱟᱛᱷᱟ ᱠᱚ ᱵᱟᱲᱟᱭ ᱧᱟᱢ ᱮᱫᱟ ᱟᱨ ᱦᱚᱸᱜ-ᱚᱭ ᱱᱤᱛᱚᱜ ᱫᱚ ᱟᱹᱛᱩ ᱟᱹᱛᱩ ᱜᱮ ᱦᱟᱸᱜ ᱠᱚ ᱤᱭᱟᱹᱭᱮᱫᱟ, ᱟᱞᱮ ᱟᱹᱛᱩ ᱨᱮᱱᱟᱜ ᱠᱟᱛᱷᱟ ᱱᱤᱛ ᱱᱤᱛᱚᱜ ᱫᱚ ᱞᱟᱹᱭ ᱞᱮᱠᱷᱟᱱ ᱫᱚ ᱱᱚᱝᱠᱟ ᱵᱷᱟᱵ ᱛᱮᱞᱮ ᱥᱟᱯᱲᱟᱣᱚᱜ ᱠᱟᱱᱟ ᱱᱚᱣᱟ ᱛᱤᱨᱤᱥᱮ ᱡᱩᱱ ᱞᱟᱹᱜᱤᱫ। ᱱᱤᱛ ᱫᱚ ᱦᱟᱸᱜ ᱮᱸ ᱱᱤᱛᱚᱜ ᱫᱚ ᱟᱛᱩ ᱠᱚᱨᱮ ᱦᱟᱸᱜ ᱮᱸᱜ ᱪᱟᱸᱫᱟ ᱠᱚᱞᱮ ᱩᱴᱷᱟᱹᱣ ᱮᱫᱟ। ᱡᱮ ᱱᱚᱣᱟᱴᱟᱜ ᱢᱟᱦᱟ ᱨᱮ ᱦᱟᱜ ᱱᱚᱝᱠᱟ ᱡᱩᱫᱤ ᱵᱚ ᱢᱟᱱᱟᱣᱟ ᱮᱱᱠᱷᱟᱱ ᱫᱚ ᱱᱤᱝᱠᱟᱹ ᱠᱟᱛᱮᱫ ᱵᱚ ᱤᱭᱟᱹᱭᱟ, ᱱᱚᱝᱠᱟ ᱫᱚ ᱦᱟᱜ ᱨᱚᱯᱚᱲ ᱛᱷᱩᱛᱤ ᱛᱟᱞᱟ ᱛᱮᱦᱟᱜ ᱞᱮ ᱦᱮᱸ ᱥᱟᱯᱲᱟᱜ ᱠᱟᱱᱟ, ᱟᱯᱮᱭᱟᱜ ᱚᱱᱛᱮ ᱫᱚ?
ᱦᱮᱸ ᱟᱞᱮ ᱥᱮᱫ ᱦᱚᱸ ᱱᱤᱛᱚᱜ ᱫᱚ ᱚᱱᱟ ᱠᱚ ᱪᱟᱸᱫᱟ ᱤᱭᱟᱹ ᱠᱚ ᱦᱩᱭᱩᱜ ᱠᱟᱱᱟ ᱱᱤᱛᱚᱜ ᱫᱚ। ᱮᱸ ᱱᱤᱭᱟᱹ ᱫᱚᱢ ᱫᱚ ᱟᱨᱦᱚᱸ ᱥᱟᱡᱟᱣ ᱥᱟᱯᱲᱟᱣ ᱠᱚ ᱟᱹᱰᱤ ᱢᱚᱸᱡᱽ ᱛᱮᱜᱮ ᱦᱩᱭᱩᱜ-ᱟ ᱱᱤᱭᱟ ᱫᱚᱢ ᱫᱚ ᱚᱱᱠᱟ ᱢᱮᱱᱟᱜᱼᱟ।
ᱟᱪᱪᱷᱟ। ᱟᱫᱚ ᱦᱚᱲ ᱠᱚᱫᱚ ᱦᱟᱸᱜ ᱚᱠᱟ ᱞᱮᱠᱟ ᱠᱚ ᱡᱟᱣᱨᱟᱜ ᱜᱮᱭᱟ ᱦᱟᱸᱜ ᱟᱯᱮᱭᱟᱜ ᱚᱱᱛᱮ ᱫᱚ?
ᱦᱮᱸ ᱟᱹᱰᱤ ᱠᱟᱡᱟᱠ ᱠᱚ ᱡᱟᱨᱣᱟᱜᱼᱟ, ᱟᱞᱮ ᱮᱸ ᱟᱞᱮ ᱫᱚ ᱴᱚᱞᱟ ᱨᱮ ᱫᱚ ᱵᱟᱝ ᱴᱚᱞᱟ ᱠᱷᱚᱱ ᱛᱷᱚᱲᱟ ᱥᱟᱹᱜᱤᱧ ᱧᱚᱜ ᱨᱮᱜᱮ, ᱚᱸᱰᱮ ᱦᱩᱸ, ᱟᱭᱢᱟ ᱴᱚᱞᱟ ᱢᱤᱞᱟᱹᱣ ᱠᱟᱛᱮᱜ ᱚᱸᱰᱮ ᱜᱮᱞᱮ ᱪᱟᱞᱟᱜᱼᱟ।
ᱟᱪᱪᱷᱟ।
ᱦᱩᱸ।
ᱦᱳᱭ, ᱱᱚᱝᱠᱟ ᱡᱩᱫᱤ ᱥᱩᱨ ᱥᱩᱯᱩᱨ ᱨᱮ ᱰᱷᱮᱨ ᱧᱚᱜ ᱴᱚᱞᱟ ᱠᱚ ᱛᱟᱦᱮᱱ ᱠᱷᱟᱱ ᱚᱱᱟ ᱫᱚ ᱦᱟᱸᱜ ᱟᱹᱰᱤ ᱤᱭᱟᱹᱜ ᱜᱮᱭᱟ, ᱱᱟᱯᱟᱭ ᱛᱮ ᱦᱟᱸᱜ ᱢᱟᱱᱚᱜ ᱜᱟᱱᱚᱜ ᱦᱮᱸ, ᱥᱟᱸᱜᱤ ᱧᱚᱜ ᱦᱚᱲ ᱠᱚ ᱛᱟᱸᱦᱮᱱ
ᱦᱮᱸ ᱥᱟᱹᱜᱤ ᱧᱚᱜ ᱦᱚᱲ ᱠᱚ ᱛᱟᱸᱦᱮᱱ ᱠᱷᱟᱱ ᱟᱹᱰᱤ ᱨᱟᱹᱥᱠᱟᱹ ᱦᱚᱸ ᱵᱩᱡᱷᱟᱹᱜᱼᱟ ᱢᱚᱱᱮ।
ᱦᱳᱭ ᱟᱨ ᱦᱳᱭ ᱥᱟᱸᱜᱮ ᱧᱚᱜ ᱦᱚᱲ ᱠᱚ ᱛᱟᱸᱦᱮ ᱛᱮ ᱱᱚᱣᱟ ᱠᱚ ᱫᱤᱱ ᱢᱟᱱᱟᱣᱟ ᱫᱚ ᱩᱱᱠᱩ ᱥᱟᱸᱜᱮ ᱧᱚᱜ ᱦᱚᱲ ᱦᱚᱸᱠᱚ ᱵᱩᱡᱷᱟᱹᱣ ᱫᱟᱲᱮᱭᱟᱜᱼᱟ ᱡᱮ, ᱱᱚᱣᱟ ᱫᱚ ᱟᱵᱚᱣᱟᱜ ᱫᱚ ᱚᱠᱟᱞᱮᱠᱟᱱ ᱫᱤᱠ ᱠᱟᱱ ᱛᱟᱵᱚᱱᱟ।
ᱦᱮᱸ ᱦᱮᱸ ᱦᱮᱸ।
ᱟᱪᱪᱷᱟ ᱟᱸ ᱤᱭᱟᱹ ᱫᱚᱢ ᱟᱸᱡᱚᱢ ᱟᱠᱟᱫ ᱜᱮᱭᱟ ᱯᱟᱞᱮᱫ ᱟᱡᱚᱫᱤᱭᱟᱹ ᱵᱩᱨᱩ ᱥᱮᱸᱫᱽᱨᱟ?
ᱟᱡᱚᱫᱤᱭᱟᱹ ᱵᱩᱨᱩ ᱥᱮᱸᱫᱽᱨᱟ ᱵᱟᱝ-ᱟ ᱵᱟᱝᱜᱮ, ᱛᱷᱚᱲᱟ ᱞᱟᱹᱭᱟᱹᱧ ᱠᱷᱟᱡ ᱮᱢ ᱛᱷᱚᱲᱟ ᱾
ᱪᱟᱠᱚᱞᱛᱟᱹᱲᱤ ᱯᱟᱛᱟ ᱾
ᱪᱮᱫ ᱞᱮᱠᱟᱢ ᱞᱟᱹᱭ ᱠᱮᱫ ᱛᱟᱞᱟᱝᱼᱟ?
ᱪᱟᱠᱚᱞ ᱛᱟᱹᱲᱤ ᱯᱟᱛᱟ᱾
ᱵᱟᱝ ᱜᱮ᱾
ᱚ ᱦᱳᱭ ᱦᱟᱸᱜ ᱟᱫᱚ ᱱᱚᱣᱟ ᱮᱭᱮᱠ ᱤᱫᱤ ᱠᱟᱛᱮ ᱦᱟᱸᱜ ᱛᱟᱦᱚᱞᱮᱧ ᱞᱮᱭᱟᱢ ᱠᱟᱱᱟ᱾ ᱟᱫᱚ ᱱᱚᱣᱟ ᱫᱚ ᱦᱟᱸᱜ ᱟᱢ ᱢᱤᱫ ᱥᱮᱱ ᱠᱷᱚᱱᱟᱜ ᱜᱮ ᱨᱚᱲ ᱞᱮᱠᱷᱟᱱ ᱫᱚ ᱵᱟᱝ ᱜᱟᱱᱚᱜᱼᱟ ᱛᱚ ᱟᱫᱚ ᱛᱟᱞᱟ ᱛᱟᱞᱟ ᱠᱚᱨᱮ ᱫᱚ ᱦᱟᱸᱜ ᱟᱨᱦᱚ ᱵᱟᱨ ᱞᱟᱭᱤᱱ ᱜᱟᱱ ᱫᱚᱦᱟᱸᱜ ᱨᱚᱲᱟᱜ ᱛᱟᱞᱟᱝ ᱢᱮ᱾
ᱦᱮᱸ ᱦᱮᱸ ᱦᱮᱸ ᱦᱮᱸ
ᱦᱳᱭ ᱚᱱᱟ ᱤᱭᱟᱹ ᱟᱨ ᱡᱟᱦᱟᱸ ᱠᱚᱨᱮ ᱦᱟᱸᱜ ᱤᱧᱤᱧ ᱞᱟᱹᱭᱮ-ᱟ ᱟᱨᱦᱚ ᱚᱱᱟ ᱠᱚᱨᱮ ᱠᱷᱚᱱᱟᱜ ᱜᱮ ᱟᱨᱦᱚ ᱚᱱᱠᱟᱱ ᱠᱩᱠᱞᱤ ᱠᱚ ᱚᱱᱠᱟᱱᱟᱜ᱾
ᱦᱮᱸ, ᱦᱮᱸ ᱟᱪᱪᱷᱟ ᱴᱷᱤᱠ᱾
ᱟᱫᱚ ᱱᱚᱣᱟ ᱪᱟᱠᱚᱞ ᱫᱟᱲᱤ ᱯᱟᱛᱟ ᱤᱫᱤ ᱠᱟᱛᱮ ᱜᱤᱧ ᱞᱟᱹᱭᱟᱢ ᱠᱟᱱᱟ᱾
ᱦᱮᱸ ᱦᱮᱸ ᱦᱮᱸ ᱵᱷᱟ ᱞᱟᱹᱭ ᱢᱮ‍?
ᱟᱨ ᱪᱟᱠᱚᱞᱛᱟᱹᱲᱤ ᱯᱟᱛᱟ ᱫᱚ ᱱᱚᱣᱟ ᱯᱩᱨᱩᱞᱤᱭᱟᱹ ᱡᱮᱞᱟ ᱨᱮ ᱦᱟᱸᱜ ᱦᱩᱭᱩᱜᱼᱟ ᱾ ᱱᱚᱣᱟ ᱫᱚ ᱢᱤᱫᱴᱟᱝ, ᱦᱳᱭ ᱱᱚᱣᱟ ᱫᱚ ᱢᱤᱫᱴᱟᱝ ᱥᱟᱱᱛᱟᱲᱟᱜ ᱫᱚᱦᱟᱸᱜ ᱟᱹᱰᱤ ᱢᱟᱨᱟᱝ ᱢᱤᱫᱴᱟᱝ ᱯᱚᱨᱚᱵᱽ ᱦᱚᱸ ᱠᱟᱱᱟ ᱟᱨ ᱱᱚᱣᱟ ᱫᱚ ᱟᱵᱚᱣᱟᱜ ᱱᱟᱜᱟᱢ ᱨᱮᱦᱚᱸ ᱢᱮᱱᱟᱜᱼᱟ ᱾ ᱱᱩᱠᱩ ᱦᱟᱯᱲᱟᱢ ᱦᱳᱭ ᱟᱫᱚ ᱦᱟᱯᱲᱟᱢ ᱠᱚ ᱦᱟᱸᱜ ᱱᱚᱝᱠᱟ ᱠᱚ ᱞᱟᱹᱭ ᱟᱹᱜᱩ ᱠᱟᱜᱼᱟ᱾ ᱡᱟᱦᱟᱸᱭ ᱠᱚᱲᱟ ᱟᱡᱚᱫᱤᱭᱟᱹ ᱵᱩᱨᱩ ᱥᱮᱸᱫᱽᱨᱟ ᱵᱟᱭ ᱥᱮᱱ ᱟᱠᱟᱱᱟ ᱩᱱᱤ ᱫᱚ ᱠᱚᱲᱟ ᱫᱚᱭ ᱵᱟᱝ ᱠᱟᱱᱟ᱾ ᱡᱟᱦᱟᱸᱭ ᱠᱩᱲᱤ ᱪᱟᱠᱚᱞᱛᱟᱹᱲᱤ ᱯᱟᱛᱟ ᱵᱟᱭ ᱥᱮᱱ ᱠᱟᱱᱟ ᱩᱱᱤ ᱫᱚ ᱵᱟᱝ ᱠᱟᱱᱟ᱾ ᱟᱫᱚ
ᱟᱪᱪᱷᱟ ᱟᱹᱰᱤ ᱟᱹᱰᱤ ᱤᱭᱟᱹᱧ ᱟᱸᱡᱚᱢ ᱠᱮᱫᱟ᱾ ᱢᱮᱱ ᱛᱮ ᱟᱹᱰᱤ
ᱦᱳᱭ ᱟᱫᱚ ᱱᱚᱣᱟ ᱫᱚ ᱟᱹᱰᱤ ᱦᱟᱦᱟᱲᱟᱢ ᱜᱮ ᱟᱸᱡᱚᱢ ᱜᱚᱫᱚᱜ ᱫᱚᱜ ᱠᱟᱱᱟ᱾ ᱟᱫᱚ ᱱᱟᱣᱟ ᱦᱳᱭ ᱱᱚᱣᱟ ᱵᱷᱤᱛᱨᱤ ᱨᱮᱱᱟᱜ ᱡᱩᱫᱤ ᱟᱫᱚ ᱦᱟᱸᱜ ᱠᱟᱛᱷᱟ ᱠᱟᱹᱴᱤᱡ ᱮᱢ ᱵᱟᱲᱟᱭᱟ, ᱛᱟᱦᱚᱞᱮ ᱟᱫᱚᱢ ᱞᱟᱹᱭᱟ ᱵᱟᱝ ᱡᱟᱦᱟᱸᱭ ᱦᱚᱲ ᱱᱚᱣᱟ ᱠᱟᱛᱷᱟᱭ ᱨᱚᱲ ᱦᱚᱴᱚ ᱟᱠᱟᱼᱟ, ᱟᱹᱰᱤ ᱡᱚᱛ ᱨᱚᱲ ᱦᱚᱴᱚᱠᱟᱜ-ᱟ᱾ ᱟᱫᱚ ᱡᱚᱠᱷᱚᱱ ᱦᱟᱸᱜ ᱵᱩᱨᱩ ᱥᱮᱸᱫᱽᱨᱟ ᱵᱚᱱ ᱪᱟᱞᱟᱜ ᱠᱟᱱᱟ ᱟᱫᱚ ᱵᱩᱨᱩ ᱨᱮ ᱫᱚ ᱩᱱᱠᱩ ᱦᱟᱸᱜ ᱠᱩᱞ ᱵᱟᱱᱟ ᱱᱚᱝᱠᱟᱱ ᱠᱚ ᱦᱟᱸᱜ ᱡᱤᱭᱟᱹᱞᱤ ᱠᱚ ᱢᱮᱱᱟᱜ ᱠᱚᱣᱟ᱾ ᱡᱟᱦᱟᱸᱭ ᱥᱟᱞᱟᱜ ᱛᱟᱯᱟᱢ ᱠᱟᱛᱮᱜ ᱮ ᱩᱱᱠᱩ ᱥᱟᱞᱟᱜ ᱛᱟᱯᱟᱢ ᱛᱳᱯᱳᱫ ᱠᱟᱛᱮ ᱡᱩᱫᱤ ᱚᱲᱟᱜ ᱮᱢ ᱨᱩᱣᱟᱹᱲᱟ ᱛᱟᱦᱚᱞᱮ ᱫᱚ ᱱᱚᱣᱟ ᱫᱚ ᱢᱤᱫᱴᱟᱝ ᱟᱹᱰᱤ ᱵᱷᱟᱜᱜᱳ ᱨᱮᱱᱟᱜ ᱵᱮᱯᱟᱨ ᱦᱚᱸ ᱠᱟᱱᱟ᱾ ᱚᱱᱟ ᱠᱷᱟᱹᱛᱤᱨ ᱛᱮ ᱚᱸᱰᱮ ᱫᱚ ᱞᱟᱹᱭ ᱜᱮᱭᱟ ᱠᱚ ᱡᱮ ᱟᱡᱚᱫᱤᱭᱟᱹ ᱵᱩᱨᱩ ᱥᱮᱸᱫᱽᱨᱟ ᱫᱚ ᱵᱟᱝ ᱫᱚ ᱡᱤᱞ ᱪᱚᱢ ᱤᱫᱤᱭᱮᱫ ᱟᱨ ᱵᱟᱝ ᱫᱚ ᱡᱤᱞ ᱪᱚᱢ ᱟᱹᱜᱩᱭᱮᱫ ᱚᱱᱟ ᱠᱷᱟᱹᱛᱤᱨ ᱛᱮ ᱟᱡᱳᱫᱤᱭᱟᱹ ᱵᱩᱨᱩ ᱥᱮᱸᱫᱽᱨᱟ ᱠᱚ ᱫᱚ ᱦᱟᱸᱜ ᱡᱚᱠᱷᱚᱱ ᱠᱚ ᱪᱟᱞᱟᱜ ᱠᱟᱱᱟ ᱩᱱ ᱚᱠᱛᱚ ᱫᱚ ᱟᱫᱚ ᱟᱠᱚ ᱨᱮᱱ ᱡᱟᱦᱟᱸᱭ ᱠᱚ ᱠᱚ ᱵᱟᱯᱞᱟ ᱟᱠᱟᱱᱟ ᱩᱱᱠᱩ ᱠᱚᱣᱟᱜ ᱫᱚ ᱦᱩᱭᱩᱜ ᱢᱮᱲᱦᱮᱫ ᱥᱟᱠᱟᱢ ᱠᱚᱫᱚ ᱠᱚ ᱛᱳᱫ ᱤᱫᱤ ᱟᱫᱚ ᱱᱚᱣᱟ ᱠᱷᱟᱹᱛᱤᱨ ᱜᱮ ᱠᱚ ᱛᱳᱫ ᱤᱫᱤᱭᱮᱫ ᱛᱟᱦᱮᱱᱟ ᱦᱮᱸ ᱡᱮ ᱩᱱᱠᱩ ᱫᱚ ᱦᱟᱸᱜ ᱠᱚ ᱡᱤᱣᱮᱫ ᱛᱮᱠᱚ ᱨᱩᱣᱟᱹᱲ ᱪᱚ ᱵᱟᱝ ᱪᱚ᱾ ᱟᱫᱚ ᱚᱱᱟ ᱨᱮᱱᱟᱜ ᱡᱩᱫᱤ ᱵᱩᱴ ᱠᱟᱛᱷᱟ ᱟᱨ ᱦᱚᱸ ᱵᱟᱰᱟᱭ ᱥᱟᱱᱟ ᱵᱟᱝᱢᱟ ᱚᱱᱮ ᱡᱮ ᱥᱟᱠᱚᱢ ᱠᱚᱠᱚ ᱛᱳᱫ ᱤᱫᱤᱭᱮᱫ ᱛᱟᱠᱚᱣᱟ ᱚᱱᱟ ᱫᱚ ᱢᱤᱫ ᱨᱚᱠᱚᱢᱟᱜ ᱢᱤᱫ ᱨᱚᱠᱚᱢᱟᱜ ᱵᱚᱸᱜᱟ ᱫᱟᱲᱮ ᱢᱮᱱᱟᱜᱼᱟ᱾ ᱟᱨ ᱚᱱᱟ ᱥᱟᱠᱚᱢ ᱠᱚ ᱟᱠᱚ ᱥᱟᱶ ᱠᱚ ᱫᱚ ᱦᱚ ᱞᱮᱠᱷᱟᱱ ᱫᱚ ᱩᱱᱠᱩ ᱫᱚ ᱚ ᱵᱚᱸᱜᱟ ᱫᱟᱲᱮ ᱚᱱᱮ ᱡᱟᱦᱟᱸᱧ ᱞᱟᱹᱭ ᱠᱮᱫᱟ ᱵᱚᱸᱜᱟ ᱫᱟᱲᱮ ᱦᱚᱸ ᱠᱚ ᱧᱟᱢ ᱮᱫᱟ ᱟᱨ ᱩᱱᱠᱩ ᱡᱤᱣᱤ ᱡᱤᱭᱟᱹᱞᱤ ᱥᱟᱞᱟᱜ ᱛᱟᱯᱟᱢ ᱨᱮ ᱦᱚᱸ ᱩᱱᱠᱩᱣᱟᱜ ᱡᱤᱛᱠᱟᱹᱨ ᱦᱳᱭ ᱫᱟᱲᱮᱼᱟ, ᱱᱚᱝᱠᱟᱱᱟᱜ ᱢᱤᱫᱴᱟᱝ ᱠᱟᱛᱷᱟ᱾ ᱟᱫᱚ ᱚᱱᱮ ᱚᱱᱟ ᱠᱷᱟᱹᱛᱤᱨ ᱜᱮ ᱡᱮ ᱚᱸᱰᱮ ᱠᱷᱚᱱ ᱡᱩᱫᱤ ᱡᱟᱦᱟᱸᱭᱮᱢ ᱨᱩᱣᱟᱹᱲ ᱦᱮᱡ ᱫᱟᱲᱮᱭᱟᱫᱟ᱾ ᱩᱱᱟᱹᱜ ᱤᱭᱟᱹ ᱠᱷᱚᱱᱟᱜ ᱛᱮ ᱠᱩᱞ ᱠᱚᱣᱟᱜ ᱢᱚᱪᱟ ᱛᱟᱞᱟ ᱠᱷᱚᱱᱟᱜᱼᱼ ᱡᱩᱫᱤᱢ ᱨᱩᱣᱟᱹᱲ ᱦᱮᱡ ᱮᱱᱟ ᱚᱱᱮ ᱚᱱᱟ ᱠᱟᱛᱷᱟ ᱜᱮ ᱩᱭᱦᱟᱹᱨ ᱠᱟᱛᱮ ᱠᱚ ᱞᱟᱹᱭ ᱠᱮᱫᱟ ᱡᱮᱼᱼ ᱡᱟᱦᱟᱸᱭ ᱠᱚᱲᱟ ᱵᱩᱨᱩ ᱥᱮᱸᱫᱽᱨᱟ ᱵᱟᱭ ᱪᱟᱞᱟᱣ ᱠᱟᱱᱟ ᱩᱱᱤ ᱫᱚᱭ ᱠᱚᱲᱟ ᱫᱚᱭ ᱵᱟᱝ ᱠᱟᱱᱟ ᱚᱱᱟ ᱠᱷᱟᱹᱛᱤᱨ ᱜᱮᱼᱼ ᱟᱫᱚ ᱚᱱᱮ ᱪᱟᱠᱚᱞᱛᱟᱹᱲᱤ ᱯᱟᱛᱟ ᱪᱷᱟᱛᱟ ᱨᱮᱱᱟᱜ ᱠᱟᱛᱷᱟ ᱫᱚ ᱦᱟᱸᱜ ᱤᱧ ᱞᱟᱹᱭ ᱟᱢ ᱠᱟᱱᱟ᱾
ᱦᱮᱸ ᱞᱟᱹᱭ ᱢᱮ᱾
ᱚᱱᱠᱟ ᱜᱮᱼᱼᱼ ᱞᱟᱦᱟ ᱛᱮ ᱫᱚ ᱵᱟᱝ ᱚᱱᱟ ᱫᱚ ᱥᱟᱱᱛᱟᱲ ᱠᱚ ᱴᱷᱮᱱ ᱫᱚᱼᱼ ᱢᱤᱫᱴᱟᱝ ᱤᱭᱟᱹ ᱠᱟᱱᱟ ᱯᱟᱛᱟ ᱠᱟᱱᱟ ᱯᱚᱨᱚᱵ ᱦᱚᱸ ᱠᱟᱱᱟ ᱞᱟᱹᱭ ᱜᱟᱱᱚᱜᱼᱟ ᱟᱫᱚ ᱠᱩᱲᱤ ᱠᱩᱲᱤ ᱠᱚᱣᱟᱜ ᱠᱟᱛᱷᱟ ᱫᱚ ᱦᱟᱸᱜ ᱪᱮᱫᱟᱜ ᱱᱚᱰᱮ ᱫᱚ ᱠᱚ ᱟᱹᱜᱩ ᱠᱟᱜᱼᱟ ᱩᱱᱠᱩ ᱫᱚ ᱡᱚᱠᱷᱚᱱ ᱠᱚ ᱪᱟᱞᱟᱜ ᱠᱟᱱᱟ ᱯᱟᱛᱟ ᱧᱮᱧᱮᱞ ᱟᱫᱚ ᱚᱸᱰᱮ ᱫᱚᱼ ᱧᱤᱫᱟᱹ ᱫᱷᱟᱹᱵᱤᱡ ᱦᱚᱸ ᱦᱩᱭᱩᱜ ᱠᱟᱱ ᱛᱟᱦᱮᱱᱟ ᱢᱟᱱᱮ ᱢᱤᱫ ᱧᱤᱫᱟᱹ ᱦᱚᱸ ᱯᱟᱛᱟ ᱦᱩᱭᱩᱜ ᱠᱟᱱ ᱛᱟᱦᱮᱸᱱᱟ᱾ ᱟᱫᱚ ᱚᱱᱠᱟ ᱜᱮ ᱞᱟᱦᱟ ᱛᱮ ᱫᱚ ᱱᱚᱝᱠᱟ ᱢᱳᱵᱟᱭᱤᱞ ᱠᱚ ᱦᱚᱸ ᱵᱟᱝ ᱛᱟᱦᱮᱸ ᱠᱟᱱᱟ ᱚᱱᱟ ᱠᱷᱟᱹᱛᱤᱨ ᱛᱮᱼᱼ ᱟᱫᱚ ᱡᱟᱦᱟᱸᱭ ᱦᱟᱸᱜᱼᱼ ᱠᱩᱲᱤ ᱠᱚ ᱠᱚ ᱥᱮᱱ ᱟᱠᱟᱱᱟ ᱚᱱᱠᱟ ᱜᱮ ᱟᱫᱚ ᱡᱟᱦᱟᱸᱭ ᱠᱚ ᱠᱩᱥᱤᱭ ᱟᱫᱮ ᱠᱷᱟᱱ ᱟᱫᱚ ᱚᱸᱰᱮ ᱜᱮ ᱠᱚ ᱵᱟᱯᱞᱟᱼᱼ ᱞᱟ ᱠᱮᱫᱮᱭᱟ ᱤᱛᱩᱫ ᱟᱫᱮᱭᱟ᱾ ᱟᱨ ᱞᱟᱦᱟ ᱛᱮ ᱫᱚ ᱚᱱᱟ ᱛᱟᱦᱮᱸ ᱠᱟᱱᱟ ᱛᱚ ᱟᱫᱚ ᱠᱚ ᱤᱛᱩᱫ ᱟᱫᱮ ᱠᱷᱟᱱ ᱫᱚ ᱚᱸᱰᱮ ᱠᱷᱚᱱᱟᱜ ᱜᱮ ᱟᱫᱚ ᱩᱱᱤ ᱫᱚᱼᱼ ᱵᱟᱹᱦᱩ ᱞᱮᱠᱟ ᱛᱮ ᱠᱚ ᱤᱫᱤ ᱠᱮᱫᱮᱭᱟ ᱟᱫᱚᱼᱼ ᱦᱟᱱᱮ ᱥᱮᱸᱫᱽᱨᱟ ᱠᱟᱛᱷᱟ ᱞᱮᱠᱟᱜᱮ ᱥᱮᱸᱫᱽᱨᱟ ᱠᱟᱛᱷᱟᱨᱮ ᱡᱟᱦᱟᱸ ᱞᱮᱠᱟ ᱠᱩᱞ ᱵᱟᱱᱟᱛᱟᱜ ᱢᱚᱪᱟ ᱠᱷᱚᱱᱟᱜ ᱵᱟᱧᱪᱟᱣ ᱠᱟᱛᱮ ᱨᱩᱣᱟᱹᱲ ᱟᱠᱟᱱᱟ ᱟᱫᱚ ᱱᱚᱰᱮ ᱦᱚᱸ ᱠᱟᱭ ᱜᱮ ᱩᱱᱟᱹᱜ ᱦᱚᱲᱟᱜ ᱢᱟᱱᱮ ᱩᱱᱟᱹᱜ ᱦᱚᱲ ᱛᱟᱞᱟ ᱠᱷᱚᱱ ᱰᱟᱹᱜᱩᱣᱟᱹ ᱛᱮ ᱪᱟᱞᱟᱣ ᱠᱟᱛᱮᱫ ᱰᱟᱹᱜᱩᱣᱟᱹ ᱛᱮᱜᱮ ᱡᱩᱫᱤ ᱠᱩᱲᱤ ᱜᱤᱫᱽᱨᱟᱹᱭ ᱨᱩᱣᱟᱹᱲ ᱠᱟᱱᱟ ᱛᱟᱦᱞᱮ ᱚᱱᱮ ᱚᱱᱟᱴᱟᱜ ᱠᱟᱛᱷᱟ ᱯᱷᱩᱞᱚᱠ ᱠᱟᱛᱮᱜ ᱜᱮ ᱦᱟᱸᱜ ᱠᱚ ᱞᱟᱹᱭ ᱠᱟᱜᱼᱟ ᱚᱱᱟ ᱠᱟᱛᱷᱟ
ᱟᱪᱪᱷᱟ ᱟᱪᱪᱷᱟ ᱟᱪᱷᱟ ᱱᱚᱣᱟ ᱠᱚ ᱟᱪᱪᱷᱟ ᱟᱪᱪᱷᱟ ᱟᱪᱷᱟ ᱛᱟᱦᱞᱮ ᱚᱱᱟ ᱡᱟᱦᱟᱸᱴᱟᱜ ᱚᱱᱮ ᱢᱮᱱᱠᱮᱜᱼᱟ ᱚᱱᱮ ᱚᱱᱟᱴᱟᱜ ᱥᱮ ᱵᱩᱨᱩ ᱦᱚᱸ ᱢᱮᱱᱟᱜ ᱜᱮᱭᱟ ᱥᱤ
ᱮᱸᱜᱻ ᱚᱠᱟ ᱱᱚᱣᱟ ᱤᱭᱟᱹᱨᱮ ᱟᱡᱚᱫᱤᱭᱟᱹ ᱵᱩᱨᱩ
ᱦᱮᱸ ᱦᱮᱸ ᱵᱩᱨᱩ ᱢᱮᱱᱟᱜ ᱜᱮᱭᱟ ᱧᱤᱛ ᱦᱚᱸ ᱥᱮ
ᱦᱮᱸ ᱚᱱᱟ ᱫᱚ ᱵᱩᱨᱩ ᱢᱮᱱᱟᱜ ᱜᱮᱭᱟ ᱞᱟᱹᱭ ᱟᱠᱚ ᱵᱟᱝᱢᱟ ᱢᱤᱫ ᱚᱠᱛᱚ ᱡᱚᱠᱷᱚᱱ ᱦᱟᱱᱟ ᱦᱟᱸᱜ ᱦᱮ ᱨᱟᱢᱟᱭᱚᱱ ᱨᱮ ᱡᱟᱦᱟᱸᱴᱟᱜ ᱨᱟᱢ ᱠᱚ ᱧᱮᱞ ᱧᱟᱢᱮᱫ ᱠᱚᱣᱟ